ᱦᱮᱞᱳ
ᱦᱮᱞᱳᱣ
ᱦᱮᱸ ᱦᱮᱞᱳ
ᱦᱳᱭ ᱦᱟᱸ ᱦᱳᱭ ᱡᱚᱦᱟᱨ ᱜᱮ ᱪᱮᱜ ᱞᱮᱠᱟ ᱱᱟᱯᱟᱭ ᱜᱮ ᱢᱮᱱᱟᱜ ᱵᱮᱱᱟ?
ᱦᱳᱭ ᱱᱟᱯᱟᱭ ᱵᱟᱲᱟ ᱜᱮ ᱮᱠᱷᱚᱱ ᱫᱚ᱾ ᱟᱹᱵᱤᱱ ᱜᱮ?
ᱦᱳᱭ ᱟᱹᱞᱤᱧ ᱦᱚᱸ ᱱᱟᱯᱟᱭ ᱵᱟᱲᱟ ᱜᱮ ᱟᱨ ᱪᱟᱸᱫᱚ ᱵᱚᱸᱜᱟᱣᱟᱜ ᱫᱟᱭᱟ ᱫᱩᱞᱟᱹᱲ ᱛᱮ ᱟᱨ ᱚᱲᱟᱜ ᱠᱚᱥᱮᱜ ᱮ ᱥᱚᱵ ᱠᱚ ᱵᱮᱥ ᱵᱟᱲᱟ ᱜᱮᱭᱟ᱾
ᱦᱮᱸ ᱥᱚᱵ ᱫᱚ ᱵᱟᱠᱚ ᱵᱮᱥ ᱵᱟᱲᱟ ᱜᱮᱭᱟ ᱠᱤᱪᱷᱩ ᱵᱟᱵᱟ ᱠᱟᱹᱴᱤᱜ ᱚᱼᱥᱩᱥᱛᱷᱚ ᱧᱚᱜ ᱜᱮᱭᱟᱭ᱾
ᱛᱟᱦᱞᱮ ᱟᱻ ᱨᱟᱱ ᱠᱚᱫᱚ ᱤᱭᱟᱹ ᱠᱚᱫᱚ ᱨᱟᱱ ᱨᱮᱦᱮᱫ ᱠᱚᱫᱚ ᱡᱚᱢ ᱵᱟᱲᱟ ᱦᱩᱭᱩᱜ ᱠᱟᱱᱟ ᱥᱮ ᱵᱟᱝ?
ᱦᱳᱭ ᱡᱚᱢ ᱵᱟᱲᱟ ᱦᱩᱭᱩᱜ ᱠᱟᱱ ᱜᱮᱭᱟ ᱟᱫᱚ ᱮᱠᱴᱩ ᱦᱚᱸ ᱚᱝᱠᱟ ᱥᱩᱥᱛᱚ ᱞᱮᱠᱟ ᱫᱚ ᱵᱟᱝ ᱵᱩᱡᱷᱟᱹᱣᱚᱜ ᱠᱟᱱᱟ ᱟᱨᱠᱤ᱾
ᱦᱳᱭ
ᱟᱫᱚ ᱪᱮᱫ ᱠᱚ ᱢᱮᱱ ᱞᱮᱠᱟ ᱟᱸ ᱨᱩᱣᱟᱹ ᱦᱟᱹᱥᱩ ᱫᱚ ᱱᱟᱦᱟᱜ ᱟᱹᱰᱤ ᱢᱩᱥᱠᱤᱞ ᱡᱤᱱᱤᱥ ᱠᱟᱱᱟ ᱟᱵᱚ ᱢᱟᱹᱱᱢᱤ ᱞᱟᱹᱜᱤᱫ ᱛᱮᱫᱚ ᱟᱸ ᱢᱤᱜ ᱜᱷᱟᱹᱲᱤ ᱛᱮ ᱨᱩᱣᱟᱹ ᱦᱟᱹᱥᱩᱣᱟ ᱢᱤᱜ ᱜᱷᱟᱹᱲᱤ ᱛᱮ ᱠᱚᱢᱚᱜ-ᱟ ᱢᱤᱜ ᱜᱷᱟᱹᱲᱤᱡ ᱛᱮ ᱵᱟᱹᱲᱛᱤᱜᱼᱟ ᱟᱨ ᱚᱝᱠᱟ ᱥᱚᱢᱚᱭ ᱨᱮ ᱨᱟᱱ ᱨᱮᱦᱮᱜ ᱠᱚᱦᱚᱸ ᱞᱟᱹᱠᱛᱤ ᱜᱮᱭᱟ ᱦᱚᱲᱢᱚ ᱞᱟᱹᱜᱤᱫ ᱛᱮ ᱦᱳᱭᱥᱮ᱾ ᱟᱨ ᱛᱚᱵᱮ ᱪᱮᱜ ᱠᱚ ᱢᱮᱱᱟ ᱢᱚᱸᱡᱽ ᱢᱚᱸᱡᱽ ᱢᱚᱸᱡᱽ ᱧᱚᱜ ᱰᱟᱠᱴᱚᱨ ᱠᱚᱴᱷᱮᱱ ᱠᱚ ᱧᱮᱞ ᱦᱚᱪᱚ ᱦᱩᱭᱩᱜ-ᱟ ᱢᱟᱭᱟᱝ ᱠᱚ ᱪᱮᱫ ᱞᱮ ᱠᱟ ᱢᱮᱱᱟᱜ-ᱟ ᱚᱱᱟ ᱠᱚ ᱛᱟᱦᱚᱞᱮ ᱤᱭᱟᱹ ᱢᱟᱱᱮ ᱵᱟᱹᱪᱩᱜ-ᱟ ᱪᱮᱫ ᱠᱟᱱᱟ ᱵᱟᱝ ᱠᱟᱱᱟ ᱦᱳᱭᱥᱮ ᱟᱨ ᱡᱚᱢ ᱧᱩ ᱠᱚᱦᱚᱸ ᱟᱹᱰᱤ ᱱᱟᱯᱟᱭ ᱛᱮ ᱛᱮ ᱦᱩᱭᱩᱜ ᱫᱚᱨᱠᱟᱨ ᱛᱚᱵᱮᱜ ᱜᱮ ᱟᱵᱚᱣᱟᱜ ᱦᱚᱲᱢᱚ ᱦᱚᱸ ᱢᱚᱸᱡᱽ ᱛᱟᱦᱮᱱᱚᱜ ᱛᱟᱦᱮᱱᱟ
ᱦᱳᱭ ᱟᱨ ᱡᱚᱢ ᱧᱩ ᱨᱮᱦᱚᱸ ᱟᱹᱰᱤ ᱮᱯᱷᱮᱠᱴ ᱯᱟᱲᱟᱜ ᱠᱟᱱᱟ ᱠᱟᱨᱚᱱ ᱟᱹᱰᱤ ᱠᱤᱪᱷᱩ ᱢᱮᱥᱟᱜ ᱠᱟᱱᱟ ᱛᱚ ᱡ ᱡᱮᱢᱚᱱ ᱦᱩᱲᱩ ᱠᱚᱨ ᱡᱮᱢᱚᱱ ᱥᱟᱨ ᱠᱚᱵᱚᱱ ᱮᱢᱟᱜ ᱠᱟᱱᱟ ᱛᱚ ᱟᱫᱚ ᱚᱱᱟ ᱨᱮᱦᱚᱸ ᱠᱟᱹᱴᱤᱡ ᱮᱯᱷᱮᱠᱴ ᱫᱚ ᱯᱟᱲᱟᱜ ᱠᱟᱱ ᱜᱮᱭᱟ
ᱦᱳᱭ ᱦᱳᱭ ᱚᱱᱟ ᱢᱟ ᱱᱟᱦᱟᱜ ᱟᱹᱰᱤ ᱱᱟᱯᱟᱭ ᱠᱟᱛᱷᱟ ᱥᱟᱹᱨᱤ ᱠᱟᱛᱷᱟ ᱜᱮᱵᱮᱱ ᱞᱟᱹᱭ ᱠᱮᱫ ᱟᱹᱰᱤ ᱡᱚᱛᱷᱟᱛ ᱠᱟᱛᱷᱟ ᱟᱨ ᱥᱟᱦᱟᱨᱠ ᱦᱚᱨᱠ ᱡᱤᱱᱤᱥ ᱨᱮᱵᱚᱱ ᱞᱟᱜᱟᱣᱟᱜ ᱠᱟᱱᱟ ᱦᱳᱭᱥᱮ ᱡᱮᱢᱚᱱ ᱞᱤᱧ ᱢᱮᱱᱠᱮᱭᱟ ᱩᱛᱩ ᱡᱤᱱᱤᱥ ᱨᱮᱦᱚᱸ ᱥᱟᱦᱟᱨ ᱵᱚᱱ ᱞᱟ ᱞᱟᱜᱟᱣᱟᱜ ᱠᱟᱱᱟ ᱟᱨ ᱦᱩᱲᱩ ᱪᱟᱣᱞᱮ ᱨᱮᱢᱟᱵᱚᱱ ᱞᱟᱜᱟᱣᱟᱜ ᱠᱟᱱᱟ ᱠᱟᱱ ᱜᱮ ᱥᱮᱫᱟᱭ ᱫᱚ ᱱᱟᱦᱟᱜ ᱦᱩᱲᱩ ᱨᱚᱦᱚᱭ ᱥᱚᱢᱚᱭ ᱫᱚ ᱱᱟᱦᱟᱜ ᱥᱮᱫᱟᱭ ᱫᱚ ᱜᱟᱹᱭ ᱰᱟᱝᱨᱟ ᱠᱚᱠᱚ ᱛᱟᱦᱮᱸ ᱠᱟᱱ ᱛᱟᱵᱚᱱᱟ ᱟᱹᱰᱤ ᱰᱷᱮᱨ ᱜᱮᱛᱚ ᱩᱱ ᱡᱚᱠᱷᱟᱡ ᱫᱚ ᱱᱟᱦᱟᱜ ᱜᱚᱲᱟᱜ ᱜᱚᱲᱟ ᱠᱚ ᱛᱟᱦᱮᱸ ᱠᱟᱱᱟ ᱜᱩᱨᱤᱡ ᱠᱚ ᱱᱟᱦᱟᱜ ᱜᱩᱨᱤᱡ ᱢᱟᱸᱫᱮ ᱨᱮᱜᱮ ᱢᱤᱫᱴᱷᱮᱡ ᱵᱚᱱ ᱡᱟᱣ ᱨᱟᱠᱟᱵ ᱠᱟᱱ ᱛᱟᱦᱮᱸᱱᱟ ᱟᱨ ᱪᱟᱥ ᱠᱟᱹᱢᱤ ᱫᱤᱱ ᱫᱚᱵᱩᱱ ᱟᱠ ᱜᱟᱹᱰᱤ ᱛᱮᱵᱚᱱ ᱫᱤᱯᱤᱞ ᱠᱟᱛᱮᱮᱫ ᱵᱚᱱ ᱟᱨ ᱜᱟᱹᱰᱤ ᱛᱮᱵᱩᱱ ᱫᱤᱯᱤᱞ ᱠᱟᱛᱮᱫ ᱵᱩᱱ ᱟ ᱜᱟᱹᱰᱤ ᱛᱮᱵᱚᱱ ᱤᱫᱤᱭᱮᱫ ᱠᱟᱱ ᱛᱟᱦᱮᱸᱱ-ᱟ ᱠᱤᱵᱟ ᱫᱤᱯᱤᱞ ᱠᱟᱛᱮᱫ ᱠᱷᱮᱛ ᱨᱮᱵᱚᱱ ᱜᱤᱰᱤ ᱴ ᱠᱟᱱ ᱛᱟᱱᱛᱮ ᱱᱟᱚᱭ ᱥᱮ
ᱦᱳᱭ
ᱦᱳᱭ ᱟᱫᱚ ᱱᱤᱛ ᱠᱟᱛᱮᱫ ᱢᱟ ᱱᱟᱦᱟᱜ ᱮᱠᱫᱚᱢ ᱮᱠᱫᱚᱢ ᱮᱴᱟᱜ ᱪᱟᱵᱟᱭ ᱱᱮᱛᱟᱨ ᱢᱟ ᱥᱟᱦᱟᱨ ᱜᱮ ᱞᱟᱜᱟᱣ ᱦᱩᱭᱩᱜ ᱠᱟᱱᱛᱮ ᱦᱳᱭ ᱥᱮ ᱦᱳᱭ ᱟᱫᱚ ᱟᱣᱟᱡᱽ ᱠᱚ ᱟᱵᱮᱱᱟᱜ ᱛᱷᱚᱲᱟ ᱵᱟᱝ ᱟᱸᱡᱚᱢᱚᱜ ᱠᱟᱱᱟ
ᱦᱳᱭ ᱦᱳᱭ
ᱦᱮᱞᱳ
ᱦᱚᱭ
ᱦᱮᱸ ᱟᱨ ᱛᱟᱦᱚᱞᱮ ᱛᱚᱵᱮ ᱪᱮᱫ ᱠᱚ ᱢᱮᱱᱟ ᱟ ᱢᱤᱫᱴᱟᱝ ᱚᱲᱟᱜ ᱨᱮ ᱦᱟ ᱢᱟᱱᱮ ᱪᱮᱫ ᱠᱚ ᱢᱮᱱᱟ ᱢᱚᱡᱽ ᱩᱛᱩ ᱫᱟᱠᱟ ᱟᱹᱰᱤ ᱞᱟᱹᱠᱛᱤ ᱜᱮᱭᱟ
ᱦᱮᱸ ᱦᱮᱸ
ᱡᱮᱢᱚᱱ ᱥᱩᱱᱩᱢ ᱠᱚ ᱵᱟᱹᱲᱛᱤ ᱵᱟᱝ ᱡᱤᱨᱟᱹ ᱜᱩᱞᱠᱤ ᱠᱚ ᱟᱫᱨᱚᱠ ᱞᱥᱚᱱ ᱠᱚ ᱚᱱᱟ ᱠᱚ ᱞᱤᱢᱤᱴ ᱨᱮ ᱞᱟᱜᱟᱣ ᱦᱩᱭᱩᱜᱼᱟ ᱦᱳᱭ ᱥᱮ
ᱟᱪᱪᱷᱟ ᱵᱟᱝ ᱟᱡᱚᱢᱚᱜ ᱚᱜ ᱠᱟᱱᱛᱮ
ᱦᱳᱭ ᱟᱸᱡᱚᱢᱚᱜ ᱠᱟᱱ ᱜᱮᱭᱟ ᱢᱮᱱᱠᱷᱟᱱ ᱟᱵᱮᱱ ᱛᱷᱚᱲᱟ ᱜᱟᱱ ᱵᱟᱹᱭ ᱵᱟᱹᱭ ᱧᱚᱜ ᱛᱟᱭᱱᱚᱢ ᱧᱚᱜ ᱛᱮ ᱟᱸᱡᱚᱢᱚᱜ ᱠᱟᱱᱟ ᱦᱳᱭ ᱨᱚᱲ ᱵᱮᱱ ᱟᱸᱡᱚᱢᱮᱫ ᱠᱟᱱᱟ ᱦᱮᱞᱳ ᱚ ᱠᱟᱹᱴᱤᱡ ᱴᱟᱣᱟᱨ ᱵᱮᱱ ᱠᱟᱴᱤᱡ ᱴᱟᱣᱟᱨ ᱵᱮᱱ ᱧᱮᱞ ᱠᱮᱛᱟ ᱵᱮᱱᱟ ᱦᱳᱭᱥᱮ ᱠᱟᱹᱴᱤᱡ ᱴᱟᱣᱟᱨ ᱵᱮᱱ ᱧᱮᱞ ᱠᱮᱛᱟ ᱵᱮ ᱠᱟᱱᱟ
ᱱᱮᱴᱣᱟᱨᱠ ᱫᱚ ᱠᱟᱱᱟ ᱵᱟᱝ ᱵᱩᱡᱩᱜᱚᱜ ᱠᱟᱱᱟ ᱪᱮᱫᱟᱜ ᱫᱟᱜ ᱵᱟᱝ ᱟᱸᱡᱚᱢᱚᱜ ᱠᱟᱱᱟ
ᱦᱳᱭ ᱱᱤᱛᱚᱜ ᱫᱚ ᱟᱸᱡᱚᱢᱚᱜ ᱠᱟᱱ ᱛᱟᱵᱱᱟ ᱟᱨ ᱟᱹᱞᱤᱧᱟᱜ ᱵᱮᱱ ᱟᱸᱡᱚᱢᱮᱫ ᱠᱟᱱᱟ ᱱᱤᱛᱚᱜ
ᱦᱳᱭ ᱦᱳᱭ ᱟᱸᱡᱚᱢᱮᱫ ᱜᱮᱭᱟᱞᱤᱧ
ᱞᱟᱝ ᱦᱟ ᱨᱚᱯᱚᱲ ᱞᱮᱠᱷᱟ ᱟᱹᱰᱤ ᱵᱮᱥ ᱦᱩᱭ ᱠᱚᱜᱼᱟ ᱟᱨ ᱢᱤᱫᱴᱮᱱ ᱢᱟᱹᱱᱢᱤ ᱪᱮᱫ ᱠᱚ ᱡᱚᱢ ᱞᱮᱠᱟᱱᱡ ᱱᱟᱦᱟᱜ ᱢᱚᱡᱽ ᱛᱟᱦᱮᱱᱟᱵᱚᱱ ᱟᱨ ᱪᱮᱫ ᱠᱚ ᱢᱟᱱᱮ ᱵᱟᱝ ᱡᱚᱢ ᱞᱟᱹᱠᱛᱤ
ᱦᱳᱭ ᱦᱳᱭ
ᱦᱚᱭ ᱟᱫᱚ-ᱼ
ᱟᱨ ᱱᱮᱛᱟᱨ ᱢᱟ ᱧᱮᱞ ᱦᱩᱭᱩᱜ ᱠᱟᱱᱟ ᱢᱟᱱᱮ ᱡᱷᱚᱛᱚ ᱨᱮᱜᱮ ᱚᱱᱠᱟ ᱢᱟᱱᱮ ᱨᱟᱥᱟᱭᱱᱤᱠᱟᱜ ᱡᱤᱱᱤᱥ ᱜᱮᱠᱚ ᱮᱢᱚᱜ ᱠᱟᱱᱟ᱾ ᱡᱮᱢᱚᱱ ᱥᱟᱱᱟᱢ ᱞᱮᱠᱟᱱᱟᱜ ᱠᱚᱞ ᱠᱚᱨᱮ ᱦᱚᱸ ᱧᱮᱞ ᱦᱩᱭᱩᱜ ᱠᱟᱱᱟ ᱚᱱᱟ᱾ ᱠᱚᱨᱮ ᱦᱚᱸ ᱚᱱᱠᱟᱱᱟᱜ ᱡᱤᱱᱤᱥ ᱜᱮᱠᱚ ᱮᱢᱚᱜ ᱠᱟᱱᱟ᱾ ᱡᱟᱦᱟᱸ ᱫᱚ ᱟᱵᱚ ᱵᱟᱝ ᱜᱟᱱᱚᱜᱼᱟ ᱡᱤᱱᱤᱥ ᱠᱚ᱾
ᱦᱩᱸ᱾
ᱡᱚᱢ ᱵᱟᱝ ᱜᱟᱱᱚᱜᱼᱟ᱾ ᱡᱟᱦᱟᱸ ᱫᱚ ᱥᱚᱨᱤᱛ ᱯᱚᱠᱷᱮ ᱵᱟᱝ ᱵᱷᱟ. ᱜᱤᱭᱟ ᱧᱮᱞ ᱦᱩᱭᱩᱜ ᱠᱟᱱᱟ ᱚᱱᱟ ᱠᱚᱜᱮ ᱵᱤᱥᱤ ᱞᱟᱜᱟᱜ ᱠᱟᱱᱟ ᱱᱮᱛᱟᱨ ᱫᱚ᱾
ᱦᱚᱭ ᱦᱚᱭ ᱚᱱᱟ ᱢᱟ ᱥᱟᱹᱨᱤ ᱠᱟᱛᱷᱟ ᱠᱟᱱ ᱜᱮ ᱟᱨ ᱥᱮᱫᱟᱭᱨᱤᱱ ᱦᱚᱲ ᱫᱚ ᱱᱟᱦᱟᱜ ᱫᱟᱜ ᱢᱟᱹᱲᱤ ᱫᱟᱠᱟ ᱥᱮᱛᱟᱜ ᱠᱚ ᱡᱚᱢᱮᱫ ᱠᱟᱱ ᱯᱮᱸᱭᱟᱡᱽ ᱥᱟᱜ ᱟᱨ ᱟᱹᱰᱤ ᱜᱟᱱ ᱚᱱᱠᱟ ᱫᱟᱨᱮ ᱥᱟᱠᱟᱢ᱾ ᱵᱤᱞᱤ ᱜᱮᱠᱚ ᱡᱚᱢᱮᱫ ᱠᱟᱱ ᱛᱟᱦᱮᱱᱟ᱾ ᱡᱮᱢᱚᱱ ᱢᱟᱛᱠᱚᱢ ᱛᱤᱠᱤ ᱦᱩᱭᱱᱟ ᱡᱚᱱᱰᱨᱟ ᱛᱤᱠᱤ ᱦᱩᱭᱱᱟ᱾ ᱟᱨ ᱟᱨᱦᱚᱸ ᱮᱢᱟᱱ ᱛᱮᱭᱟᱜ ᱠᱚ ᱟᱹᱰᱤ ᱜᱟᱱ ᱱᱤᱛ ᱠᱟᱛᱮᱫ ᱢᱟ ᱟᱵᱚ ᱵᱚᱱ ᱡᱚᱢᱮᱫ ᱠᱟᱱᱟ ᱱᱟᱦᱟᱜ ᱮᱠᱷᱮᱱ ᱥᱮᱛᱟᱜ ᱨᱮ ᱪᱟ ᱜᱮᱵᱚᱱ ᱧᱩᱭᱟ ᱦᱚᱭᱥᱮ᱾ ᱪᱟ ᱧᱩ ᱠᱟᱛᱮᱫ ᱟᱵᱚ ᱞᱟᱡ ᱨᱮᱸᱜᱮᱡ ᱵᱚᱱ ᱜᱚᱡ ᱮᱫ ᱠᱟᱱ ᱛᱟᱵᱚᱱᱟ᱾ ᱟᱨᱦᱚᱸ ᱟᱹᱰᱤ ᱜᱟᱱ ᱚᱱᱠᱟᱱ ᱡᱤᱱᱤᱥ ᱢᱟᱱᱮ ᱵᱚᱱ ᱡᱚᱢ ᱧᱩᱭᱮᱫ ᱠᱟᱱᱟ ᱡᱟᱦᱟᱸ ᱫᱚ ᱟᱵᱚ ᱞᱟᱹᱠᱛᱤ ᱵᱟᱝ ᱞᱟᱹᱠᱛᱤ ᱠᱟᱱᱟ ᱱᱤᱭᱟᱹ ᱱᱤᱭᱟᱹ ᱩᱢᱟ. ᱨ ᱨᱮ ᱱᱤᱛᱚᱜ ᱫᱚ ᱱᱟᱦᱟᱜ ᱢᱚᱡᱽ ᱢᱚᱡᱽ ᱡᱚᱢ ᱠᱚ ᱦᱚᱲᱢᱚ ᱨᱮ ᱞᱟᱹᱠᱛᱤ ᱠᱟᱱᱟ ᱦᱚᱭᱥᱮ᱾
ᱦᱩᱸ ᱦᱩᱸ ᱦᱩᱸ᱾
ᱦᱩᱸ᱾
ᱦᱮᱞᱚ᱾
ᱦᱚᱭ ᱦᱟ ᱦᱟ ᱨᱚᱲ ᱵᱟᱝ ᱦᱚᱭ ᱵᱟᱝ ᱟᱸᱡᱚᱢᱚᱜ ᱠᱟᱱᱟ ᱵᱟ. ᱵᱤᱱ ᱟᱸᱡᱚᱢ ᱮᱫᱟ? ᱟᱨ ᱨᱚᱲ ᱠᱚᱵᱤᱱ ᱟᱸᱡᱚᱢᱮᱫ ᱠᱟᱱ ᱜᱮᱭᱟ ᱟᱹᱞᱤᱧᱟᱜ ᱟᱹᱞᱤᱧ ᱞᱤᱧ ᱨᱚᱲᱮᱫ ᱠᱟᱱᱟ ᱚᱱᱟᱴᱟᱜ?
ᱦᱮᱞᱚ᱾
ᱦᱮᱞᱚ᱾
ᱦᱚᱭ ᱦᱟᱸ ᱢᱮᱱᱫᱟᱞᱤᱧ ᱟ. ᱵᱤᱱᱟᱜ ᱴᱟᱣᱟᱨ ᱠᱟᱹᱴᱤᱡᱼ ᱮ ᱰᱤᱥᱴᱟ. ᱵᱮ ᱠᱟᱱᱟ ᱡᱟᱹᱱᱤᱡ᱾ ᱱᱤᱛᱚᱜ ᱨᱚᱲ
ᱦᱚᱭ ᱱᱤᱛᱚᱜ ᱟᱸᱡᱚᱢᱚᱜ ᱠᱟᱱᱟ᱾ ᱟᱫᱚ ᱚᱱᱮ ᱢᱚᱸᱡᱽ-ᱢᱚᱸᱡᱽ ᱡᱚᱢ ᱦᱩᱭᱩᱜᱼᱟ ᱦᱚᱭᱥᱮ ᱟᱨ ᱱᱟᱯᱟᱭ ᱵᱚᱱ ᱛᱟᱦᱮᱱᱟ ᱚᱱᱟ ᱫᱚ᱾ ᱟᱨ ᱡᱮᱢᱚᱱ ᱵᱟᱡᱟᱨ ᱟᱲᱮ ᱨᱮᱵᱚᱱ ᱯᱷᱟ ᱱᱟ ᱪᱚ ᱵᱟᱱᱟᱣ ᱠᱚ ᱴᱷᱮᱞᱟ ᱠᱚᱨᱮ ᱱᱟᱜ ᱚᱱᱟ ᱠᱚᱫᱚ ᱡᱚᱢ ᱫᱚ ᱮᱠᱟᱞ ᱜᱮ ᱵᱟᱝ ᱴᱷᱤᱠᱟ᱾ ᱡᱮᱢᱚᱱ ᱟᱭᱢᱟ ᱨᱚᱠᱚᱢ ᱢᱮᱱᱟᱜᱼᱟ ᱥᱩᱱᱩᱢ ᱠᱚ ᱟᱹᱰᱤ ᱵᱟᱹᱲᱛᱤ ᱠᱚ ᱮᱢᱟᱣᱟᱜ ᱠᱟᱱᱟ ᱦᱚᱭᱥᱮ᱾
ᱦᱩᱸ᱾ ᱦᱚᱭ ᱟᱹᱰᱤ ᱨᱚᱠᱚᱢᱟᱜ ᱜᱮ ᱚᱱᱠᱟ ᱡᱤᱱᱤᱥ ᱢᱮᱱᱟᱜᱼᱟ ᱡᱮᱢᱚᱱ ᱫᱚ ᱮ ᱥᱩᱱᱩᱢ ᱵᱤᱥᱤ ᱠᱚ ᱮᱢᱟᱜᱟᱜ ᱜᱮᱭᱟ᱾
ᱦᱚᱭ-ᱦᱚᱭ᱾ ᱟᱨ ᱡᱟᱦᱟᱸ ᱞᱮᱠᱟᱢ ᱢᱮᱱ ᱠᱮᱭᱟ ᱟ ᱢᱚᱡᱽ ᱦᱚᱲᱢᱚ ᱛᱟᱦᱮᱱ ᱞᱟᱹᱜᱤᱫ ᱛᱮᱫᱚ ᱱᱟᱦᱟᱜ ᱟᱱᱟ ᱡᱚᱢ ᱧᱩ ᱢᱚᱡ ᱛᱮ ᱥᱟᱶ ᱥᱟᱶᱛᱮ ᱱᱟᱦᱟᱜ ᱚᱱᱟ ᱠᱷᱤᱞᱟᱹᱲ ᱠᱚ ᱟᱹᱰᱤ ᱞᱟᱹᱠᱛᱤ ᱜᱮᱭᱟ ᱡᱮᱢᱚᱱ -ᱟ᱾ ᱵᱚᱞ ᱜᱟᱛᱮ ᱠᱚ ᱥᱮ ᱡᱮᱢᱚᱱᱮᱢ ᱢᱮᱱ ᱠᱮᱭᱟ ᱜᱤᱫᱽᱨᱟᱹ ᱠᱚᱫᱚ ᱱᱟᱦᱟᱜ ᱩᱠᱩ ᱪᱩᱠᱩ ᱵᱚᱞ ᱜᱟᱛᱮ ᱟᱨᱦᱚᱸ ᱴᱤᱯᱩ ᱜᱟᱛᱮ ᱠᱚ ᱟᱨᱦᱚᱸ ᱟᱹᱰᱤᱜᱟᱱ ᱚᱱᱠᱟ ᱟᱨ ᱱᱮᱛᱟᱨ ᱠᱟᱛᱮᱫ ᱜᱤᱫᱽᱨᱟᱹ ᱱᱟᱦᱟᱜ ᱚᱱᱟ ᱠᱚ ᱵᱟᱠᱚ ᱜᱟᱛᱮᱜ ᱠᱟᱱᱟ ᱦᱚᱭᱥᱮ᱾
ᱦᱚᱭ-ᱦᱚᱭ᱾ ᱱᱮᱛᱟᱨ ᱢᱟ ᱵᱟᱝ ᱧᱮᱞᱚᱜᱚᱜ ᱠᱟᱱᱟ ᱚᱱᱠᱟ ᱠᱚ ᱜᱟᱛᱮᱜ ᱠᱟᱱᱟ ᱢᱮᱱᱛᱮ
ᱦᱳᱭ ᱞᱟᱦᱟ ᱛᱮᱫᱚ ᱱᱟᱦᱟᱜ ᱠᱟᱡᱟᱠ ᱜᱮ ᱠᱚᱵᱚᱱ ᱜᱟᱛᱮᱜ ᱠᱟᱱ ᱛᱟᱦᱮᱱᱟ ᱟᱨ ᱵᱟᱨᱦᱮ ᱥᱮᱫ ᱨᱮ ᱟᱹᱰᱤ ᱟᱸᱴ ᱵᱚᱱ ᱜᱟᱛᱮᱜ ᱠᱟᱱ ᱛᱟᱦᱮᱱᱟ ᱦᱳᱭᱥᱮ ᱟᱛᱩ ᱨᱮ ᱥᱮ ᱟ ᱵᱤᱨ ᱵᱩᱨᱩ ᱨᱮ ᱟᱹᱰᱤ ᱱᱟᱯᱟᱭ ᱟᱹᱭᱠᱟᱹᱜ ᱠᱟᱱ ᱛᱟᱦᱮᱱᱟ ᱢᱮᱱᱠᱷ ᱮᱠᱷᱟᱱ ᱱᱤᱛ ᱠᱟᱛᱮᱫ ᱜᱤᱫᱽᱨᱟᱹ ᱱᱟᱦᱟᱜ ᱢᱳᱵᱟᱭᱤᱞ ᱨᱮᱜᱮ ᱠᱷᱟᱹᱞᱤ ᱠᱚ ᱜᱟᱛᱮᱜ ᱛᱟᱦᱮᱱᱟ ᱟᱨ ᱚᱱᱟᱨᱮᱜᱤ ᱥᱚᱢᱚᱭ ᱠᱚ ᱮᱢᱟᱣᱟᱜ ᱛᱟᱦᱮᱱᱟ
ᱦᱩᱸ ᱦᱩᱸ ᱦᱩᱸ
ᱦᱩᱸ ᱫᱟᱜ ᱧᱩᱨᱩᱜ ᱠᱟᱱᱟ ᱛᱟᱦᱚᱞᱮ ᱥᱮᱪᱮᱫ ᱟᱯᱮᱥᱮᱫ ᱫᱚ
ᱦᱳᱭ ᱫᱟᱜ ᱧᱩᱨᱩᱜ ᱠᱟᱱᱟ
ᱦᱳᱭ ᱦᱳᱭ ᱟᱸᱡᱚᱢᱚᱜ ᱠᱟᱱᱟ ᱚᱱᱟᱛᱮ ᱟᱫᱚ ᱜᱤᱫᱽᱨᱟᱹ ᱠᱚᱫᱚ ᱵᱟᱠᱚ ᱜᱟᱛᱮᱜ ᱠᱟᱱᱟ ᱱᱮᱛᱟᱨ ᱫᱚ ᱟᱨ ᱥᱚᱢᱚᱭ ᱠᱚ ᱟ ᱤᱭᱟᱹᱭᱮᱫ ᱠᱟᱱᱟ ᱦᱳᱭᱥᱮ
ᱦᱳᱭ ᱦᱳᱭ
ᱟᱫᱚ ᱟᱵᱮᱱ ᱟᱥ ᱪᱤᱵᱮᱱ ᱞᱟᱹᱭᱪᱚᱭᱟ ᱱᱚᱣᱟ ᱠᱟᱹᱴᱤᱡ ᱜᱤᱫᱽᱨᱟᱹ ᱥᱩᱢᱟᱹᱭ ᱩᱱ ᱥᱩᱢᱟᱹᱭ ᱠᱚ ᱜᱟᱛᱮᱜ ᱠᱟᱱ ᱛᱟᱦᱮᱱᱟ ᱵᱚᱱ ᱟᱵᱚ ᱢᱟ ᱱᱟᱦᱟᱜ ᱟᱨ ᱱᱮᱛᱟᱨ ᱠᱚ ᱜᱤᱫᱽᱨᱟᱹ ᱵᱟᱠᱚ ᱜᱟᱛᱮᱜ ᱠᱟᱱᱟ ᱚᱱᱟ ᱠᱚ ᱵᱟᱵᱚᱛ ᱛᱮ ᱪᱮᱫ ᱵᱮᱱ ᱢᱮᱱ ᱚᱪᱚᱭᱮᱫ ᱠᱟᱱᱟ
ᱦᱩᱸᱻ ᱟᱹᱞᱤᱧ ᱫᱚ ᱚᱱᱟ ᱞᱟᱹᱭᱟ ᱡᱮ ᱯᱷᱳᱱ ᱮᱢ ᱵᱟᱝ ᱞᱟᱹᱠᱛᱤ ᱠᱟᱱᱟ ᱠᱟᱨᱚᱱ ᱯᱷᱳᱱ ᱨᱮ ᱟᱹᱰᱤ ᱨᱚᱠᱚᱢ ᱜᱮᱢ ᱢᱮᱱᱟᱜ ᱟᱥᱮ ᱡᱮᱢᱚᱱ ᱯᱷᱨᱤ ᱯᱷᱟᱭᱟᱨ ᱠᱚ ᱱᱮᱛᱟᱨ ᱢᱟ ᱚᱱᱟᱜᱮ ᱵᱤᱥᱤ ᱠᱚ ᱜᱟᱛᱮᱜ ᱠᱟᱱᱟ ᱛᱚ ᱟᱫᱚ ᱚᱱᱟ ᱢᱟ ᱚᱱᱟ ᱢᱟᱱᱮ ᱚᱱᱟᱨᱮ ᱠᱷᱮᱞ ᱡᱩᱫᱤ ᱵᱤᱥᱤ ᱠᱷᱮᱞ ᱦᱩᱭᱩᱜ ᱟᱥᱮ ᱛᱟᱦᱚᱞᱮ ᱠᱷᱟᱱ ᱫᱚ ᱯᱨᱚᱵᱮᱞᱮᱢ ᱦᱩᱭ ᱫᱟᱲᱮᱭᱟᱜᱼᱟ ᱾
ᱦᱳᱭ ᱦᱳᱭ ᱾ ᱢᱟᱱᱮ ᱢᱤᱫᱴᱟᱹᱱ ᱜᱤᱫᱽᱨᱟᱹ ᱟ ᱥᱟᱜᱟᱲ ᱜᱷᱟᱹᱲᱤᱡ ᱡᱩᱫᱤ ᱚᱱᱟ ᱜᱟᱛᱮᱜ ᱟᱭ ᱢᱤᱫᱴᱮᱱ ᱠᱷᱮᱞ ᱢᱳᱵᱟᱭᱤᱞ ᱨᱮ ᱛᱟᱦᱚᱞᱮ ᱫᱚ ᱚᱱᱟ ᱫᱚ ᱪᱮᱫ ᱪᱮᱠᱟᱜ ᱠᱟᱱᱟ? ᱩᱱᱤᱭᱟᱜ ᱫᱤᱢᱟᱠ ᱨᱮ ᱩᱱᱤᱭᱟᱜ ᱵᱚᱦᱚᱜ ᱨᱮ ᱤᱱᱟᱹ ᱡᱤᱱᱤᱥ ᱠᱤ ᱞᱳᱰ ᱛᱟᱦᱮᱱ ᱠᱟᱱᱟ? ᱟᱨ ᱡᱟᱦᱟᱱᱟᱜ ᱠᱟᱹᱢᱤᱢ ᱟᱹᱪᱩᱭᱮ ᱨᱮᱦᱚᱸ ᱩᱱᱤ ᱵᱟᱭ ᱟᱸᱡᱚᱢᱟ ᱦᱳᱭᱥᱮ ᱟᱨ ᱡᱩᱫᱤᱢ ᱟᱹᱪᱩᱭᱮ ᱠᱷᱟᱡ ᱨᱟᱜᱟᱭ ᱱᱟᱦᱟᱜ ᱟᱨ ᱢᱳᱵᱟᱭᱤᱞ ᱠᱚᱢ ᱠᱚᱭ ᱠᱟᱜ ᱦᱚᱸ ᱨᱟᱜᱟ ᱦᱳᱭᱥᱮ
ᱦᱳᱭ ᱦᱳᱭ ᱦᱳᱭ ᱾
ᱦᱩᱸ ᱦᱩᱸ ᱟᱫᱚ ᱟᱸᱡᱚᱢᱮᱜ ᱠᱟᱱ ᱜᱮᱭᱟ ᱵᱤᱱ ᱾
ᱦᱳᱭ ᱟᱸᱡᱚᱢᱚᱜ ᱠᱟᱱ ᱜᱮᱭᱟ ᱾
ᱚ ᱟᱨ ᱛᱟᱦᱚᱞᱮ ᱛᱚᱵᱮ ᱫᱟᱜ ᱡᱟᱹᱲᱤ ᱠᱩ ᱪᱮᱫ ᱞᱮᱠᱟ ᱟᱯᱮᱥᱮᱫ ᱫᱚ? ᱯᱩᱨᱟᱹ ᱠᱟᱡᱟᱠ ᱜᱮ ᱫᱟᱜ ᱡᱟᱹᱲᱤᱜ ᱠᱟᱱᱟ ᱾
ᱦᱳᱭ ᱠᱟ ᱠᱟᱡᱟᱜ ᱜᱮ ᱫᱟᱜ ᱡᱟᱹᱲᱤ ᱫᱚ ᱦᱩᱭᱩᱜ ᱠᱟᱱ ᱜᱮᱭᱟ ᱟᱫᱚ ᱱᱤᱛ ᱢᱟ ᱮᱭᱛᱚ ᱦᱟᱞᱠᱟ ᱦᱟᱞᱠᱟ ᱫᱟᱜ ᱡᱟᱹᱲᱤᱭᱮᱜ-ᱟᱭ ᱾
ᱦᱩᱸ ᱦᱩᱸ ᱦᱟᱞᱠᱟ ᱦᱟᱞᱠᱟ ᱱᱚᱛᱮ ᱦᱚᱸ ᱟᱞᱮ ᱥᱮᱫ ᱦᱚᱸ ᱫᱟᱜ ᱡᱟᱹᱲᱤ ᱠᱚᱫᱚ ᱦᱟᱸᱜ ᱟᱨ ᱴᱷᱤᱠ ᱴᱷᱟᱠ ᱜᱮ ᱦᱩᱭᱩᱜ ᱠᱟᱱᱟ ᱟᱫᱚ ᱢᱮᱱ ᱠᱮᱭᱟᱢ ᱥᱟᱜᱟᱨ ᱜᱷᱟᱹᱲᱤᱡ ᱫᱚ ᱚᱱᱠᱟ ᱫᱚ ᱵᱟᱭ ᱫᱟᱜ ᱮᱫᱟ ᱟᱨ ᱦᱩᱲᱩ ᱨᱚᱦᱚᱭ ᱠᱚ ᱛᱚᱵᱮ ᱛᱤᱱᱟᱹᱜ ᱡᱷᱟᱹᱞ ᱯᱮ ᱮᱛᱚᱦᱚᱵ ᱮᱱᱟ?
ᱛᱚ ᱵᱚᱞᱛᱮ ᱫᱚ ᱟᱞᱮ ᱥᱮᱫ ᱫᱚ ᱯᱨᱟᱭ ᱜᱮ ᱞᱟᱹᱭ ᱜᱟᱱᱚᱜᱼᱟ ᱨᱚᱦᱚᱭ ᱪᱟᱵᱟ ᱞᱮᱠᱟ ᱜᱮ ᱟᱨᱠᱤ ᱾
ᱚᱻ ᱪᱟᱵᱟ ᱞᱮᱠᱟ ᱠᱷᱟᱡ ᱫᱚ ᱱᱟᱦᱟᱜ ᱢᱳᱴᱟ ᱢᱩᱴᱤᱢ ᱢᱮᱱ ᱠᱮᱭᱟ ᱱᱚᱜᱼᱚᱭ ᱠᱩᱞᱟᱹᱜ ᱠᱟᱱᱟ ᱱᱟᱦᱟᱜ ᱦᱳᱭ ᱥᱮ
ᱦᱳᱭ ᱦᱳᱭ ᱾
ᱟᱨ ᱢᱤᱫᱴᱮᱱ ᱪᱟᱥ ᱠᱟᱹᱢᱤ ᱠᱩᱞᱟᱹᱣ ᱞᱮᱱᱠᱷᱟᱱ ᱱᱟᱦᱟᱜ ᱫᱚ ᱟᱹᱰᱤ ᱜᱟᱱ ᱱᱟᱯᱟᱭ ᱜᱮ ᱟᱹᱭᱠᱟᱹᱜ ᱛᱟᱦᱮᱱᱟ ᱦᱚᱲᱢᱚ ᱾ ᱠᱚ ᱥᱮ ᱡᱤᱣᱤ ᱠᱩ ᱟᱹᱰᱤ ᱼᱼ ᱟᱹᱰᱤ ᱨᱟᱲᱮᱡ ᱵᱩᱡᱷᱟᱹᱜ ᱛᱟᱦᱮᱱᱟ ᱯᱷᱤᱨᱤ ᱠᱚᱜ ᱞᱮᱠᱟ ᱜᱮ ᱟᱹᱭᱠᱟᱹᱜ ᱛᱟᱦᱮᱱᱟ ᱦᱳᱭ ᱥᱮ ᱾
ᱦᱳᱭ ᱦᱳᱭ ᱾
ᱦᱳᱭ ᱾ ᱟᱨ ᱡᱟᱦᱟᱸᱭ ᱠᱚᱣᱟᱜ ᱮᱱᱛᱮᱱ ᱵᱟᱝ ᱠᱩᱞᱟᱹᱣ ᱠᱟᱱᱟ ᱩᱱᱠᱩ ᱫᱚ ᱛᱷᱚᱲᱟ ᱠᱚᱥᱴᱚ ᱧᱚᱜ ᱠᱚ ᱵᱩᱡᱷᱟᱹᱣ ᱛᱟᱦᱮᱱᱟ ᱾ ᱢᱟᱱᱮ ᱠᱚᱥᱴᱚ ᱫᱚ ᱪᱮᱫ ᱠᱚ ᱟᱹᱭᱠᱟᱹᱣ ᱛᱟᱦᱮᱸᱱᱟ ᱢᱟᱱᱮ ᱠᱤ ᱢᱟᱱᱮ ᱠᱩ ᱡᱚᱛᱚ ᱦᱚᱲ ᱠᱩ ᱪᱟᱥ ᱠᱩ ᱠᱟᱹᱢᱤ ᱯᱩᱨᱟᱹᱣ ᱠᱮᱜᱼᱟ ᱱᱟᱜ ᱟᱨ ᱟᱵᱚ ᱫᱚ ᱱᱟᱜ ᱵᱟᱵᱚᱱ ᱠᱚᱢᱯᱞᱤᱴ ᱵᱟᱵᱚᱱ ᱠᱩᱞᱟᱹᱣ ᱠᱟᱜᱼᱟ ᱾ ᱟᱨ ᱟᱯᱮ ᱥᱮᱫ ᱫᱚ ᱱᱟᱦᱟᱜ ᱱᱩᱠᱩ ᱦᱟᱹᱠᱩ ᱠᱚᱠᱚ ᱧᱟᱢᱚᱜᱼᱟ ᱥᱮ ᱵᱟᱝ ᱠᱷᱮᱛ ᱠᱚᱨᱮ ᱫᱚ?
ᱦᱟᱹᱠᱩ ᱠᱚ ᱦᱮᱸ ᱧᱟᱢᱚᱜ ᱜᱮᱭᱟ ᱠᱚ ᱫᱚᱢᱮ ᱜᱮ ᱾ ᱟᱞᱮ ᱥᱮᱫ ᱢᱟ ᱱᱟᱹᱭ ᱢᱮᱱᱟᱜ-ᱟ ᱛᱚ ᱟᱫᱚ ᱛᱟᱦᱚᱞᱮ ᱚᱱᱠᱟ ᱫᱟᱜ ᱟᱹᱛᱩᱜ-ᱟ ᱛᱟᱦᱞᱮ ᱟᱹᱛᱩᱜ ᱱᱟᱹᱭ ᱠᱷᱚᱱᱟᱜ ᱠᱚ ᱨᱟᱠᱟᱵ ᱦᱤᱡᱩᱜ ᱜᱮᱭᱟ ᱾
ᱦᱳᱭ ᱦᱳᱭ ᱾
ᱦᱳᱭ ᱦᱳᱭ ᱚᱝᱠᱟ ᱜᱮ ᱾
ᱦᱳᱭ ᱩᱱᱠᱩ ᱱᱟᱹᱭ ᱠᱷᱚᱡ ᱦᱟᱹᱠᱩ ᱠᱩ ᱨᱟᱠᱟᱫᱚᱜ ᱛᱟᱦᱮᱱᱟ ᱡᱮᱢᱚᱱ ᱵᱮᱱ ᱞᱟᱹᱭᱮᱫ ᱠᱟᱱᱟ ᱩᱱᱠᱩ ᱫᱚ ᱱᱟᱹᱭ ᱦᱟᱹᱠᱩ ᱫᱚ ᱱᱟᱦᱟᱜ ᱟᱹᱰᱤ ᱥᱤᱵᱤᱞ ᱠᱚ ᱟᱹᱭᱠᱟᱹᱜ ᱛᱟᱦᱮᱱᱟ ᱦᱳᱭ ᱥᱮ ᱾
ᱦᱳᱭ ᱦᱳᱭ ᱾
ᱟᱨ ᱟᱢᱵᱽᱲᱟ ᱠᱩ ᱟᱢᱵᱽᱲᱟ ᱟᱢᱵᱽᱲᱟ ᱠᱩ ᱞᱟᱜᱟᱣ ᱠᱟᱛᱮᱜ ᱱᱟᱦᱟᱜ ᱤᱥᱤᱱ ᱞᱮᱠᱚ ᱠᱷᱟᱱ ᱱᱟᱦᱟᱜ ᱟᱹᱰᱤ ᱥᱤᱵᱤᱞ ᱠᱩ ᱟᱹᱭᱠᱟᱹᱜᱼᱟ ᱾ ᱟᱨ ᱯᱟᱛᱲᱟ ᱠᱚᱨᱮ ᱫᱟᱠᱟ ᱡᱚᱢ ᱞᱮᱠᱷᱟᱱ ᱦᱟᱸᱜ ᱟᱹᱰᱤ ᱟᱭᱢᱟ ᱫᱟᱠᱟ ᱡᱚᱢᱚᱜᱚᱜ ᱛᱟᱦᱮᱱᱟ ᱾
ᱦᱳᱭ ᱦᱳᱭ ᱟᱪᱪᱷᱟ ᱥᱚᱢᱚᱭ ᱠᱚᱢᱟ ᱦᱮᱡ ᱦᱮᱡ ᱮᱱᱟ ᱴᱷᱤᱠ ᱜᱮᱭᱟ ᱛᱚᱵᱮ ᱱᱚᱝᱠᱟ ᱜᱮ ᱱᱤᱛᱚᱜ ᱫᱚ ᱾ ᱟᱨᱚ ᱱᱚᱝᱠᱟ ᱜᱮ ᱨᱚᱯᱚᱲ ᱦᱳᱭᱳᱜᱼᱟ ᱾
ᱦᱳᱭ ᱦᱳᱭ ᱦᱮᱸ ᱢᱟ ᱴᱷᱤᱠ ᱜᱮᱭᱟ ᱛᱟᱦᱚᱞᱮ ᱾